ᱛᱚ
ᱦᱮᱞᱳ
ᱦᱮᱸ ᱜᱚᱝᱠᱮ ᱢᱮᱱ ᱫᱟᱹᱞᱤᱧ ᱵᱟᱝ ᱟᱸᱡᱚᱢᱚᱜ ᱠᱟᱱᱟ ᱪᱮᱫ?
ᱦᱮᱸ ᱱᱤᱛᱳᱜ ᱱᱟᱯᱟᱭ ᱜᱮ ᱟᱸᱡᱚᱢᱚᱜ ᱠᱟᱱᱟ ᱾
ᱦᱩᱸ ᱢᱮᱱ ᱫᱟᱹᱞᱤᱧ ᱡᱚᱢ ᱵᱟᱲᱟ ᱠᱮᱫᱟ ᱵᱮᱱ ᱥᱮ ᱵᱟᱝ ᱫᱟᱠᱟ ᱠᱚᱫᱚ?
ᱦᱮ, ᱦᱮᱸ ᱡᱚᱢ ᱵᱟᱲᱟ ᱦᱩᱭᱱᱟ ᱾ ᱟᱪᱪᱷᱟ, ᱟᱪᱪᱷᱟ ᱜᱚᱝᱠᱮ ᱦᱩᱸ ᱢᱤᱫᱴᱮᱡ ᱠᱩᱠᱞᱤ ᱞᱤᱧ ᱫᱚᱦᱚᱭ ᱫᱟ ᱟᱵᱮᱱ ᱛᱟᱞᱟ ᱨᱮ ᱟᱫᱚ, ᱚᱱᱟ ᱠᱩᱠᱞᱤ ᱨᱮᱱᱟᱜ ᱛᱮᱞᱟ ᱦᱟᱸᱜ ᱮᱢᱟ ᱞᱤᱧ ᱵᱮᱱ ᱦᱮᱸ᱾
ᱦᱳᱭ ᱞᱟᱹᱭ ᱵᱤᱱ᱾
ᱟᱪᱪᱷᱟ ᱱᱤᱛᱳᱜ ᱢᱟᱵᱤᱱ ᱧᱮᱞᱮᱜ ᱠᱟᱱ ᱜᱮᱭᱟ᱾ ᱡᱮ ᱟᱵᱩᱣᱟᱜ ᱥᱚᱢᱟᱡᱽ ᱨᱮᱱᱟᱜ ᱢᱟᱹᱱ ᱟᱹᱨᱤ ᱪᱟᱹᱞᱤ ᱠᱚ ᱮᱸᱻ ᱥᱮᱫᱟᱭ ᱠᱷᱚᱱ ᱱᱤᱛᱳᱜ ᱦᱟᱹᱵᱤᱡ ᱛᱮ ᱢᱟ ᱧᱮᱞᱮᱜ ᱠᱟᱱ ᱜᱮᱭᱟ ᱵᱮᱱ ᱪᱮᱫ ᱞᱮᱠᱟ ᱢᱮᱱᱟᱜ-ᱟ ᱟᱨ ᱪᱮᱫ ᱞᱮᱠᱟ ᱦᱩᱭᱩᱜ ᱠᱟᱱᱟ᱾ ᱛᱚ ᱱᱚᱣᱟ ᱠᱚ ᱢᱟᱹᱱ ᱟᱹᱨᱤ ᱪᱟᱹᱞᱤ ᱟᱵᱚᱣᱟᱜ ᱥᱟᱱᱛᱟᱞ ᱥᱚᱢᱟᱡᱽ ᱨᱮᱭᱟᱜ᱾ ᱛᱚ ᱨᱟᱹᱠᱷᱤ ᱡᱚᱜᱟᱣ ᱞᱟᱹᱜᱤᱫ ᱮᱸᱫ ᱥᱮ ᱵᱷᱚᱵᱤᱥᱚᱛ ᱨᱮ ᱨᱟᱹᱠᱷᱤ ᱡᱚᱜᱟᱣ ᱞᱟᱹᱜᱤᱫ ᱟᱵᱚ ᱨᱮᱱ ᱯᱚᱨᱮᱨ ᱡᱮᱱᱟᱨᱮᱥᱚᱱ ᱠᱚ ᱞᱟᱹᱜᱤᱫ ᱛᱮ᱾ ᱚᱠᱟ ᱞᱮᱠᱟ ᱵᱚᱱ ᱠᱩᱨᱩ ᱢᱩᱴᱩ ᱞᱮᱠᱷᱟᱱ ᱢᱟᱱ ᱟᱹᱨᱤ ᱪᱟᱹᱞᱤ ᱠᱚ᱾ ᱡᱮ ᱤᱱᱟᱹᱜ ᱫᱤᱱ ᱡᱤᱣᱮᱫ ᱛᱟᱦᱮᱱᱟ ᱥᱮ ᱵᱟᱧᱪᱟᱣ ᱛᱟᱦᱮᱱᱟ᱾ ᱛᱚ ᱱᱚᱣᱟ ᱜᱮ ᱞᱟᱹᱭ ᱵᱮᱱ ᱪᱮᱠᱟ ᱞᱮᱠᱟ ᱪᱮᱫ ᱞᱮᱠᱟ ᱞᱮᱠᱷᱟᱱ ᱥᱮ ᱪᱮᱫ ᱞᱮᱠᱟᱛᱮ ᱩᱱᱟᱹᱜ ᱢᱟᱹᱱ ᱟᱹᱨᱤ ᱪᱟᱹᱞᱤ ᱠᱚ ᱟᱱ ᱟᱵᱚ ᱵᱚᱱ ᱡᱚᱜᱟᱣ ᱫᱚᱦᱚ ᱫᱟᱲᱤᱜᱢᱟ᱾
ᱦᱳᱭ ᱱᱚᱣᱟ ᱢᱟᱦᱟᱸᱜ ᱟᱹᱰᱤ ᱡᱚᱛᱷᱟᱛ ᱛᱮᱞᱟ ᱵᱮᱱ ᱫᱚᱦᱚ ᱠᱮᱫᱟ᱾ ᱦᱩᱸ ᱱᱚᱣᱟ ᱫᱚ ᱦᱟᱸᱜ ᱧᱮᱞ ᱵᱮᱱ ᱦᱮᱸ ᱥᱮ ᱟᱵᱚ ᱪᱮᱛᱟᱱ ᱨᱮ ᱱᱚᱣᱟ ᱫᱚ ᱦᱟᱸᱜ ᱰᱤᱯᱷᱮᱱᱴ ᱫᱟᱭ ᱦᱮᱸ ᱥᱮ᱾ ᱟᱵᱚ ᱦᱟᱸᱜ ᱚᱠᱟ ᱞᱮᱠᱟ ᱵᱚᱱ ᱢᱟᱱᱟᱣ ᱵᱟᱛᱟᱣᱫᱟ ᱟᱵᱚᱣᱟᱜ ᱟᱹᱨᱤᱪᱟᱹᱞᱤ ᱚᱠᱟ ᱞᱮᱠᱟ ᱦᱟᱯᱲᱟᱢ ᱠᱚ ᱩᱫᱩᱜ ᱟᱹᱜᱩᱣ ᱠᱟᱫ ᱵᱚᱱᱟ ᱚᱠᱟ ᱞᱮᱠᱟ ᱵᱚᱱ ᱫᱚᱦᱚᱭᱫᱟ ᱥᱮ ᱚᱠᱟ ᱞᱮᱠᱟ ᱵᱚᱱ ᱢᱟᱱᱟᱣ ᱵᱟᱛᱟᱣᱫᱟ ᱚᱱᱟ ᱦᱤᱥᱟᱹᱵ ᱫᱚ ᱦᱟᱸᱜ ᱵᱮᱥ ᱫᱚ ᱦᱟᱸᱜ ᱵᱮᱥ ᱜᱮ ᱦᱮᱸ ᱥᱮ ᱢᱟᱱᱮ ᱪᱤᱜ ᱤᱧ ᱢᱮᱱᱟ ᱦᱟᱸᱜ ᱡᱮᱛᱮ ᱜᱮ ᱦᱟᱸᱜ ᱟᱵᱚᱣᱟᱜ ᱟᱹᱨᱤᱪᱟᱹᱞᱤ ᱢᱮᱱᱟᱜ ᱟᱠᱟᱫᱟ ᱦᱟᱸᱜ᱾ ᱛᱚ ᱠᱚ ᱱᱟᱯᱟᱭ ᱛᱮᱵᱚᱱ ᱡᱚᱜᱟᱣ ᱡᱚᱛ ᱛᱚᱱᱟ ᱦᱮᱸᱥᱮ ᱯᱷᱤᱨ ᱟᱵᱚᱨᱮᱱ ᱦᱤᱡᱩᱜ ᱠᱟᱱ ᱦᱩᱰᱤᱧ ᱦᱩᱰᱤᱝ ᱢᱟᱹᱭ ᱵᱟᱹᱵᱩ ᱛᱟᱠᱚ ᱩᱱᱠᱩ ᱠᱚᱦᱚᱸ ᱵᱚᱱ ᱩᱫᱩᱜ ᱭᱟᱹᱠᱚᱢᱟ ᱡᱮ ᱱᱚᱝᱠᱟ ᱞᱮᱠᱷᱟᱡ ᱟᱵᱚᱣᱟᱜ ᱟᱹᱨᱤᱪᱟᱹᱞᱤ ᱱᱟᱯᱟᱭ ᱛᱮ ᱛᱟᱦᱮᱸᱱ ᱛᱟᱵᱚᱱᱟ᱾ ᱦᱳᱭ ᱥᱮ ᱟᱨ ᱯᱨᱟᱭ
ᱫᱚᱢᱮ ᱯᱟᱹᱭ ᱢᱤᱴᱴᱮᱡ ᱠᱟᱛᱷᱟᱧ ᱫᱤᱥᱟᱹᱭᱮᱜ ᱤᱭᱟᱹ ᱦᱟᱹᱜ ᱥᱚᱞᱢᱟᱱ ᱟᱹᱨᱤᱪᱟᱹᱤ ᱵᱚᱞᱛᱮ ᱫᱚ ᱱᱚᱝᱠᱟ ᱡᱮᱭᱥᱮ ᱵᱟᱯᱞᱟ ᱵᱤᱦᱟᱹ ᱠᱚᱨᱮ ᱥᱮᱫᱟᱭ ᱞᱮᱠᱟ ᱪᱮᱫ ᱞᱮᱠᱟ ᱠᱟ ᱥᱮ ᱱᱮᱛᱟᱨ ᱪᱮᱫ ᱞᱮᱠᱟ ᱥᱮ ᱮᱸᱱ ᱵᱷᱟᱸᱰᱟᱱ ᱠᱚᱨᱮ ᱪᱮᱫ ᱞᱮᱠᱟ ᱨᱤᱛᱤ ᱨᱮᱣᱟᱡ ᱛᱟᱹᱵᱩᱱ ᱞᱟᱦᱟᱛᱮ ᱞᱮᱠᱟ ᱚᱱᱟ ᱠᱚ ᱡᱟᱥ ᱛᱮ ᱵᱟᱯᱞᱟ ᱠᱚᱨᱮ ᱪᱤᱠᱟᱛᱮ ᱚᱱᱟ ᱨᱤᱛᱤ ᱨᱮᱣᱟᱡ ᱵᱚᱱ ᱫᱚᱦᱚᱭ ᱡᱚᱜᱟᱣ ᱫᱚᱦᱚ ᱫᱟᱲᱤᱭᱮᱫ ᱛᱟᱵᱚᱱᱟ ᱞᱟᱦᱟᱛᱮ ᱞᱮᱠᱟ ᱱᱤᱛᱚᱜ ᱦᱩᱭᱩᱜ ᱠᱟᱱᱟ ᱥᱮ ᱵᱟᱝ ᱚᱱᱟ ᱠᱩ ᱥᱮ ᱵᱟᱧᱪᱟᱣ ᱞᱟᱹᱜᱤᱫ ᱛᱮ ᱚᱠᱟ ᱞᱮᱠᱟ ᱵᱟᱯᱞᱟ ᱱᱮᱛᱟᱨ ᱦᱩᱭᱩᱜ ᱠᱟᱱᱟ ᱵᱟᱝ ᱦᱩᱭᱩᱜ ᱠᱟᱱᱟ ᱪᱮᱫ ᱞᱮᱠᱟ ᱚᱱᱟ ᱠᱚ ᱡᱚᱜᱟᱣ ᱫᱚᱦᱚ ᱥᱮ ᱱᱟᱯᱟᱭ ᱦᱩᱭᱩᱜᱼᱟ᱾
ᱦᱩᱸ, ᱧᱮᱞ ᱵᱮᱱ ᱦᱟᱸᱜ ᱜᱚᱝᱠᱮ ᱦᱮᱸ ᱥᱮ᱾ ᱟᱸᱜ ᱡᱟᱦᱟᱸ ᱯᱟᱹᱦᱞᱮ ᱠᱷᱚᱱ ᱟᱹᱨᱤᱪᱟᱹᱞᱤ ᱢᱮᱱᱟᱜ ᱟᱠᱟᱫ ᱛᱟᱵᱚᱱᱟ ᱦᱟᱯᱲᱟᱢ ᱠᱚ ᱞᱟᱹᱭ ᱟᱹᱜᱩᱣ ᱠᱟᱫ ᱵᱚᱱᱟ ᱚᱱᱟ ᱞᱮᱠᱟᱛᱮ ᱦᱟᱸᱜ ᱱᱤᱛᱚᱜ ᱫᱚ ᱦᱟᱸᱜ ᱠᱷᱩᱫᱤ ᱰᱮᱵᱷᱚᱞᱚᱯ ᱤᱫᱤᱜ ᱠᱟᱱᱟ ᱦᱮᱸ ᱥᱮ ᱟᱹᱨᱩ ᱯᱷᱮᱨᱟᱣ ᱤᱫᱤᱜ ᱠᱟᱱᱟ ᱦᱟᱸᱜ᱾ ᱢᱟᱱᱮ ᱡᱚᱛᱚ ᱫᱚ ᱦᱟᱸᱜ ᱡᱟᱦᱟᱸ ᱠᱚ ᱩᱫᱩᱜ ᱟᱹᱜᱩᱣ ᱠᱟᱫ ᱵᱚᱱᱟ ᱥᱮ ᱚᱱᱠᱟ ᱦᱟᱸᱜ ᱵᱟᱵᱚᱱ ᱢᱟᱱᱟᱣ ᱵᱟᱛᱟᱣᱮᱫ ᱠᱟᱱᱟ᱾
ᱦᱩᱸ
ᱯᱟᱹᱭᱞᱟᱹᱱᱫ ᱦᱟᱸᱜ ᱡᱟᱦᱟᱸ ᱛᱟᱦᱮᱸ ᱠᱟᱱ ᱛᱟᱵᱚᱱᱟ ᱦᱟᱸᱜ ᱯᱩᱨᱟᱹ ᱢᱟᱱᱮ ᱯᱩᱨᱟ ᱴᱨᱮᱰᱤᱥᱮᱱᱟᱞ ᱢᱮᱱ ᱤᱭᱟᱹ ᱛᱮ ᱦᱟᱸᱜ ᱵᱚᱱ ᱡᱚᱛᱚᱣᱟᱜ ᱵᱚᱱ ᱠᱟᱹᱢᱤ ᱟᱹᱜᱩᱭᱮᱫ ᱛᱟᱦᱮᱸ ᱠᱟᱱᱟ᱾ ᱢᱮᱱᱠᱷᱟᱱ ᱱᱤᱛᱚᱜ ᱫᱚ ᱦᱟᱸᱜ ᱥᱮ ᱠᱩᱡ ᱫᱚ ᱦᱟᱸᱜ ᱟᱹᱞᱤᱧ ᱦᱟᱸᱜ ᱢᱮᱱ ᱛᱮᱫᱚ ᱦᱟᱸᱜ ᱵᱚᱫᱚᱞ ᱤᱫᱤᱜ ᱠᱟᱱᱟ ᱦᱟᱸᱜ᱾
ᱦᱩᱸ
ᱦᱩᱸ ᱡᱟᱦᱟᱸ ᱟᱵᱚ ᱮᱱᱮᱡ ᱥᱮᱨᱮᱧ ᱵᱮᱱ ᱢᱮᱱ ᱚᱱᱟ ᱠᱷᱚᱱ ᱦᱚᱸ ᱟᱹᱰᱤ ᱵᱚᱫᱚᱞ ᱦᱩᱭᱩᱜ ᱠᱟᱱᱟ ᱡᱟᱦᱟᱸ ᱟᱵᱚ ᱦᱟᱸᱜ ᱯᱟᱹᱭᱞᱟᱹ ᱫᱷᱚᱨᱚᱢ ᱨᱮ ᱮᱱᱮᱡ ᱥᱮᱨᱮᱧ ᱠᱚ ᱛᱟᱵᱚ ᱚᱱᱟ ᱠᱚᱦᱟᱸᱜ ᱵᱚᱱ ᱵᱷᱟᱜᱤ ᱤᱫᱤᱭᱮᱫ ᱠᱟᱱ ᱞᱮᱠᱟ ᱵᱩᱡᱷᱟᱹᱜ ᱠᱟᱱᱟ᱾
ᱩᱸ
ᱩᱸᱜ ᱚᱱᱟ ᱪᱤᱠᱟᱛᱮ ᱦᱟᱸᱜ ᱢᱟᱱᱮ ᱡᱚᱛᱚᱣᱟᱜ ᱜᱮ ᱦᱟᱸᱜ ᱱᱤᱛᱚᱜ ᱵᱚᱫᱚᱞ ᱵᱚᱫᱚᱞ ᱜᱮ ᱵᱩᱡᱷᱟᱹᱜ ᱠᱟᱱᱟ ᱦᱟᱸᱜ᱾ ᱯᱟᱹᱦᱤᱞ ᱡᱚᱠᱷᱚᱱ ᱛᱚᱠᱷᱚᱱ ᱢᱮᱱᱠᱷᱟᱱ ᱱᱚᱣᱟ ᱠᱚᱫᱚ ᱦᱟᱸᱜ ᱟᱵᱚ ᱤᱭᱟᱹ ᱨᱚᱠᱷᱟ ᱨᱚᱦᱚᱭ ᱞᱟᱹᱜᱤᱫ ᱫᱚ ᱟᱵᱚᱜᱮ ᱦᱟᱸᱜ ᱫᱚᱦᱚ ᱦᱩᱭ ᱟᱵᱚᱱᱟ᱾
ᱟᱫᱚ ᱪᱮᱫ ᱞᱮᱠᱟ ᱞᱮᱠᱷᱟᱡ ᱫᱩᱵᱩᱱ ᱢᱟᱱᱮ ᱚᱱᱟ ᱠᱚ ᱨᱤᱛᱤ ᱨᱮᱣᱟᱡᱽ ᱵᱚᱱ ᱥᱟᱵ ᱫᱚᱦᱚ ᱫᱟᱲᱮᱭᱟᱜ-ᱟ?
ᱦᱮᱸ ᱥᱮ ᱧᱮᱞ ᱵᱮᱱ ᱦᱳᱭ ᱪᱮᱫ ᱞᱮᱠᱟ ᱦᱩᱭ ᱞᱮᱠᱷᱟᱡ ᱵᱚ ᱥᱟᱵ ᱫᱚᱦᱚᱭ ᱨᱮ ᱦᱮᱸ ᱥᱮ᱾ ᱧᱮᱞ ᱵᱮᱱ ᱡᱟᱦᱟᱸ ᱞᱮᱠᱟ ᱠᱚ ᱦᱟᱯᱲᱟᱢ ᱠᱚ ᱩᱫᱩᱜ ᱟᱹᱜᱩᱣ ᱠᱟᱫ ᱵᱚᱱᱟ ᱞᱟᱹᱭ ᱟᱹᱜᱩᱣ ᱠᱟᱫ ᱵᱚᱱᱟ ᱠᱚ ᱠᱟᱛᱷᱟ ᱞᱮᱠᱟᱛᱮ ᱢᱮᱱᱠᱷᱟᱱ ᱩᱱᱠᱩ ᱠᱚᱣᱟᱜ ᱠᱟᱛᱷᱟ ᱵᱚᱱ ᱢᱟᱱᱟᱣ ᱵᱟᱛᱟᱣ ᱞᱮᱠᱷᱟᱡ ᱥᱮ ᱩᱱᱠᱩ ᱠᱚᱣᱟᱜ ᱦᱚᱨ ᱛᱮᱵᱚ ᱛᱟᱲᱟᱢ ᱞᱮᱠᱷᱟᱡ ᱫᱚ ᱦᱟᱸᱜ ᱡᱮᱢᱚᱱ ᱵᱟᱧᱪᱟᱣ ᱛᱟᱦᱮᱸᱱ ᱜᱮᱭᱟ᱾ ᱟᱨ ᱡᱮᱢᱚᱱ ᱩᱱᱠᱩ ᱠᱚ ᱞᱟᱹᱭ ᱟᱹᱜᱩ ᱦᱚᱨ ᱨᱮ ᱵᱟᱵᱚᱱ ᱛᱟᱲᱟᱢᱟ ᱢᱮᱱᱠᱷᱟᱱ ᱫᱚ ᱦᱟᱸᱜ ᱧᱮᱞᱵᱮᱱ ᱵᱟᱝ ᱵᱟᱧᱪᱟᱜ ᱜᱮᱭᱟ᱾
ᱦᱩᱸ ᱾
ᱚᱱᱟᱛᱮ ᱩᱱᱠᱩ ᱠᱚᱣᱟᱜ ᱦᱚᱨ ᱞᱟᱹᱭ ᱟᱜᱩ ᱦᱚᱨ ᱨᱮ ᱛᱟᱲᱟᱢ ᱟᱲᱤ ᱞᱟᱹᱠᱛᱤ ᱠᱟᱱ ᱜᱮᱭᱟ ᱪᱮᱫᱟᱜ ᱥᱮ ᱡᱟᱦᱟᱸ ᱞᱮᱠᱟ ᱦᱟᱸᱜ ᱠᱚ ᱞᱟᱹᱭ ᱟᱹᱜᱩᱣ ᱚᱱᱠᱟ ᱛᱟᱲᱟᱢ ᱦᱩᱭᱩᱜᱼᱟ ᱾ ᱢᱮᱛᱟ ᱠᱚᱜᱮᱭᱟ ᱛᱚᱵᱮ ᱜᱮ ᱦᱟᱸᱜ ᱵᱟᱧᱪᱟᱣ ᱛᱟᱦᱮᱱᱟ ᱡᱟᱦᱟᱸ ᱟᱵᱚᱣᱟᱜ ᱢᱟᱨᱮ ᱥᱟᱯᱟᱵ ᱠᱚᱛᱟᱵᱚ ᱥᱮᱢᱟ ᱨᱮ ᱦᱟᱜ ᱟᱹᱨᱤᱪᱟᱹᱞᱤ ᱠᱚ ᱛᱟᱵᱚ ᱛᱚᱵᱮ ᱜᱮ ᱦᱟᱸᱜ ᱨᱩᱠᱷᱟᱹ ᱛᱟᱦᱮᱱᱟ ᱾
ᱦᱩᱸ ᱾
ᱟᱹᱞᱤᱧᱟᱜ ᱢᱮᱱ ᱛᱮᱫᱚ ᱦᱟᱸᱜ ᱾
ᱦᱩᱸ ᱾ ᱛᱚ ᱟᱹᱰᱤ ᱱᱟᱯᱟᱭ ᱵᱮᱱ ᱨᱚᱲ ᱠᱮᱫᱟ ᱪᱮᱫ ᱵᱮᱱ ᱮᱢ ᱠᱮᱫᱟ ᱡᱮᱭᱥᱮ ᱟᱨᱦᱚᱸ ᱟᱹᱞᱤᱧ ᱢᱤᱫ ᱴᱮᱜ ᱨᱤᱧ ᱨᱚᱲᱟ ᱡᱮᱭᱥᱮ ᱧᱮᱞ ᱞᱮ ᱢᱮ ᱱᱮᱛᱟᱨ ᱵᱟᱯᱞᱟ ᱠᱚᱨᱮ ᱛᱚ, ᱛᱚ ᱟᱯᱮ ᱚᱱᱟ ᱡᱷᱟᱲᱠᱷᱚᱱᱰ ᱫᱤ ᱥᱚᱢ ᱫᱚ ᱚᱠᱟ ᱞᱮᱠᱟ ᱠᱚ ᱢᱟᱱᱟᱣ ᱵᱟᱛᱟᱣ ᱜᱮᱭᱟ ᱛᱚ ᱱᱚᱛᱮ ᱟᱹᱞᱤᱧ ᱥᱮᱱᱟᱜ ᱞᱤᱧ ᱞᱟᱹᱭ ᱟᱵᱤᱱᱟ ᱾ ᱛᱮ ᱟᱸᱡᱚᱢ ᱵᱮᱱ ᱧᱮᱞ ᱵᱮᱱ ᱾ ᱟ ᱵᱟᱯᱞᱟ ᱵᱤᱦᱟᱹ ᱠᱚᱨᱮ ᱡᱟᱦᱟᱸ ᱥᱮᱫᱟᱭ ᱫᱚ ᱦᱟᱯᱲᱟᱢ ᱠᱚᱣᱟᱜ ᱫᱚ ᱛᱤᱱᱟᱹᱜ ᱢᱚᱡᱽ ᱛᱩᱢᱫᱟᱜ ᱴᱟᱢᱟᱠ ᱛᱮᱵᱚᱱ ᱨᱟᱹᱥᱠᱟᱹᱱᱟ ᱢᱚᱪᱟ ᱫᱚᱵᱚᱱ ᱥᱮᱨᱮᱧᱟ ᱵᱟᱱᱟᱢ ᱟᱵᱚᱱ ᱾ ᱱᱮᱛᱟᱨ ᱢᱟᱵᱤᱱ ᱧᱮᱞ ᱞᱮᱠᱷᱟᱡ ᱵᱟᱯᱞᱟ ᱠᱚᱨᱮ ᱛᱩᱢᱫᱟᱜ ᱴᱟᱢᱟᱠ ᱛᱮᱢᱟ ᱵᱟᱠᱚ ᱨᱟᱹᱥᱠᱟᱹᱜ ᱠᱟᱱ ᱰᱤᱡᱮ ᱠᱚᱛᱮ ᱠᱚ ᱨᱟᱹᱥᱠᱟᱹᱜ ᱠᱟᱱᱟ ᱥᱮ ᱵᱟᱝ!
ᱦᱳᱭ ᱚᱱᱟ ᱢᱟ ᱠᱟᱱ ᱜᱮᱭᱟ ᱾
ᱦᱮᱸ ᱛᱚ ᱦᱚᱜᱼᱚᱱᱟ ᱡᱤᱱᱤᱥ ᱜᱮ ᱦᱟᱸᱜ ᱟᱹᱞᱤᱧ ᱫᱚ ᱱᱟᱥᱮᱭᱟᱜ ᱦᱟᱜ ᱮᱸᱴᱠᱮᱴᱚᱬᱮ ᱧᱚᱜ ᱡᱮᱭᱥᱮ ᱱᱤᱛᱚᱜ ᱡᱩᱫᱤ ᱟᱵᱩᱨᱮᱱ ᱟᱵᱩ ᱤᱭᱚᱝ ᱡᱮᱱᱟᱨᱮᱥᱚᱱ ᱟᱵᱚᱣᱟᱜ ᱨᱤᱛᱤ ᱨᱮᱣᱟᱡ ᱯᱮᱜᱮ ᱡᱮᱭᱥᱮ ᱛᱩᱢᱫᱟᱜ ᱴᱟᱢᱟᱠ ᱱᱚᱣᱟ ᱠᱚ ᱵᱟ ᱵᱚᱱ ᱰᱤᱡᱮ ᱨᱮ ᱫᱚᱱ ᱫᱚ ᱵᱟᱝ ᱜᱟᱱᱚᱜ ᱛᱟᱵᱚᱱᱟ ᱥᱮ ᱵᱟᱝ ᱟᱵᱚᱣᱟᱜ ᱡᱮᱴᱟ ᱦᱟᱯᱲᱟᱢ ᱠᱚᱣᱟᱜ ᱞᱟᱹᱭ ᱡᱮ ᱟᱵᱚ ᱫᱚ ᱛᱩᱢᱫᱟᱜ ᱴᱟᱢᱟᱠ ᱛᱮᱵᱩᱱ ᱨᱟᱹᱥᱠᱟᱹᱜᱼᱟ ᱵᱟᱯᱞᱟ ᱠᱚᱨᱮ ᱦᱚᱸ ᱾ ᱥᱮᱨᱮᱧ ᱟᱵᱚᱱ ᱟᱨ ᱱᱮᱛᱟᱨ ᱢᱟ ᱰᱤᱡᱮ ᱠᱚ ᱟᱹᱜᱩᱭᱟ ᱰᱤᱡᱮ ᱛᱮᱜᱮ ᱠᱚ ᱮᱱᱮᱡᱚᱜᱼᱟ ᱛᱚ, ᱦᱩᱜᱼᱚ ᱱᱟ ᱦᱟᱸᱜ ᱱᱟᱥᱮᱭᱟᱜ ᱦᱟᱸᱜ ᱮᱴᱠᱮᱴᱚᱬᱮ ᱧᱚᱜ ᱵᱩᱡᱷᱟᱹᱣ ᱫᱟᱵᱤᱱ ᱥᱮ ᱵᱟᱵᱮᱱ ᱵᱩᱡᱟᱹᱣᱫᱟ ᱟᱵᱤᱱ ᱫᱚ ᱟᱹᱞᱤᱧ ᱟᱹᱰᱤ ᱜᱮᱞᱤᱝ ᱡᱷᱟᱹᱣᱫᱟ ᱦᱟᱸᱜ ᱾
ᱦᱳᱭ ᱵᱩᱡᱷᱟᱹᱜ ᱠᱟᱱᱟ ᱮᱴᱠᱮᱴᱚᱬᱮ, ᱚᱱᱟ ᱥᱟᱶ ᱫᱩᱠ ᱦᱚᱸ ᱵᱩᱡᱷᱟᱹᱜ ᱠᱟᱱᱟ ᱫᱚᱢᱮ ᱜᱮ᱾
ᱟᱨᱦᱚᱸ ᱱᱤᱛᱚᱜ ᱧᱮᱞ ᱵᱤᱱ ᱦᱟᱸᱜ ᱟᱵᱚ ᱡᱮᱴᱟ ᱦᱟᱯᱲᱟᱢ ᱠᱚᱣᱟᱜ ᱦᱚᱨ ᱛᱮᱵᱚᱱ ᱱᱤᱛ ᱦᱚᱸᱵᱚᱱ ᱛᱟᱲᱟᱢᱮᱫ ᱠᱟᱱ ᱜᱮᱭᱟ ᱥᱮ ᱟᱵᱚ ᱞᱮ ᱠᱟᱱ ᱟᱨᱦᱚᱸ ᱵᱚᱭᱦᱟ ᱠᱚ ᱦᱟᱯᱲᱟᱢ ᱠᱚᱣᱟᱜ ᱦᱚᱨᱛᱮ ᱛᱟᱲᱟᱢ ᱵᱟᱝ ᱠᱟᱛᱮᱫ ᱮᱴᱟᱜ ᱦᱚᱲᱟᱜ ᱦᱚᱜ ᱮᱴᱟᱜ ᱠᱚᱣᱟᱜ ᱦᱚᱨ ᱨᱮᱠᱚ ᱛᱟᱲᱟᱢ ᱫᱟ ᱡᱮᱭᱥᱮ ᱡᱟᱢᱵᱟᱞ ᱦᱤᱥᱟᱹᱵ ᱞᱤᱧ ᱞᱟᱹᱭ ᱟᱵᱮᱱᱟ ᱚᱠᱚᱭ ᱫᱚ ᱦᱚᱲ ᱠᱷᱚᱱᱮ ᱫᱤᱠᱩᱜ ᱠᱟᱱᱟ, ᱚᱠᱚᱭ ᱫᱚ ᱦᱚᱲ ᱠᱷᱚᱱᱮ ᱠᱷᱨᱤᱥᱴᱟᱱᱚᱜ ᱠᱟᱱᱟ ᱦᱟᱸᱜ ᱾ ᱡᱚᱠᱷᱚᱱ ᱢᱤᱫᱴᱮᱡ ᱦᱚᱲ ᱡᱚᱠᱷᱚᱱ ᱟᱵᱚᱣᱟᱜ ᱥᱮᱫᱟᱭ ᱦᱟᱯᱲᱟᱢ ᱠᱚᱣᱟᱜ ᱦᱚᱨᱛᱮ ᱛᱟᱲᱟᱢ ᱵᱟᱝ ᱠᱟᱛᱮᱫ ᱮᱴᱟᱜ ᱠᱚᱣᱟᱜ ᱦᱚᱲ ᱛᱮ ᱛᱟᱲᱟᱢ ᱠᱮᱫᱟ ᱡᱮᱭᱥᱮ ᱠᱷᱤᱥᱴᱟᱱ ᱱᱟᱭ ᱢᱤᱫ ᱦᱚᱲ, ᱩᱱᱤ ᱢᱟ ᱥᱮᱫᱟᱭ ᱦᱟᱯᱲᱟᱢ ᱠᱚᱣᱟᱜ ᱟᱹᱨᱤᱪᱟᱹᱞᱤ ᱢᱟ ᱵᱟᱭ ᱢᱟᱱᱟᱣ ᱠᱮᱭᱟ ᱥᱮ ᱵᱟᱝ! ᱩᱱᱤ ᱢᱟ ᱠᱷᱤᱥᱴᱱᱟᱜ ᱤᱭᱟᱹ ᱟᱹᱨᱤᱪᱟᱹᱞᱤ ᱜᱮ ᱢᱟᱱᱟᱣ ᱜᱮᱭᱟ ᱡᱮᱭᱥᱮ ᱵᱟᱯᱞᱟ ᱠᱚᱨᱮ ᱫᱚ ᱟᱵᱚ ᱫᱚ ᱥᱮᱫᱟᱭ ᱫᱚ ᱥᱤᱫᱩᱨ ᱠᱷᱟᱸᱰᱤ ᱥᱟᱥᱟᱝ ᱠᱷᱟᱸᱰᱤ ᱢᱚᱸᱡᱽ ᱜᱮᱠᱚ ᱵᱟᱸᱫᱮᱭᱟ ᱫᱟᱹᱣᱲᱟᱹ ᱨᱮᱠᱚ ᱵᱟᱯᱞᱟᱜᱼᱟ, ᱟᱨ ᱠᱷᱤᱥᱴᱟᱱ ᱞᱮᱱᱠᱷᱟᱡ ᱢᱟ ᱠᱩ ᱢᱟ ᱦᱚᱸ ᱜᱤᱨᱡᱟᱹ ᱚᱲᱟᱜ ᱨᱮ ᱥᱤᱸᱫᱩᱨᱭᱟᱭ ᱾ ᱥᱟᱫᱟ ᱠᱤᱪᱨᱤᱡ ᱥᱟᱫᱟᱨᱚᱵ ᱨᱳᱯ ᱪᱮᱫ ᱞᱮᱠᱟ ᱪᱚᱝ ᱩᱱᱠᱩ ᱴᱨᱮᱰᱤᱥᱚᱱᱟᱞ ᱩᱱᱠᱩᱣᱟᱜ ᱢᱟ ᱫᱤᱠᱩ ᱦᱤᱥᱟᱹᱵᱽ ᱠᱩ ᱵᱟᱯᱞᱟᱜ ᱜᱮᱭᱟ ᱥᱮ ᱵᱟᱝ!
ᱦᱩᱸᱻ
ᱛᱚ ᱢᱤᱫ ᱦᱚᱲ ᱡᱚᱠᱷᱚᱱ ᱠᱷᱤᱥᱴᱟᱱᱮ ᱪᱟᱞᱟᱣ ᱮᱱᱟ ᱫᱚ᱾ ᱥᱮᱫᱟᱭ ᱦᱟᱯᱲᱟᱢ ᱠᱚᱣᱟᱜ ᱩᱱᱤ ᱮᱢᱟᱱ ᱟᱹᱨᱤᱪᱟᱹᱞᱤ ᱫᱚ ᱵᱟᱭ ᱫᱚᱦᱚ ᱞᱮᱫᱟᱭ᱾ ᱫᱚᱦᱚ ᱞᱮᱫᱟᱭ? ᱵᱟᱭ ᱫᱚᱦᱚ ᱞᱮᱫᱟ᱾ ᱛᱚ ᱤᱱᱟᱹ ᱠᱚ ᱡᱩᱫᱤ ᱟᱥᱛᱮ ᱟᱥᱛᱮ ᱛᱮ ᱟᱵᱚ ᱦᱚᱲ ᱵᱟᱵᱚᱱ ᱵᱩᱡᱷᱟᱹᱣ ᱠᱷᱟᱱ ᱱᱚᱜ-ᱚ ᱱᱚᱝᱠᱟ ᱵᱚᱱ ᱯᱚᱨᱤᱵᱚᱨᱛᱚᱱ ᱡᱚᱛᱚᱱ ᱪᱟᱞᱟᱜ ᱠᱷᱟᱱ ᱛᱟᱦᱚᱞᱮ ᱟᱵᱚ ᱢᱟ ᱥᱮᱫᱟᱭ ᱦᱟᱯᱲᱟᱢ ᱠᱚᱣᱟᱜ ᱢᱟ ᱵᱟᱵᱚᱱ ᱨᱮᱵᱮᱫ ᱫᱚᱦᱚ ᱞᱮᱫ ᱥᱮ ᱵᱟᱵᱚᱱ ᱛᱟᱲᱟᱢ ᱛᱤᱭᱟᱹᱜ ᱞᱮ ᱥᱮ ᱵᱟᱝ?
ᱦᱮᱸ᱾
ᱛᱚ ᱦᱚᱜᱼᱚᱱᱟ ᱠᱚ ᱡᱤᱱᱤᱥ ᱜᱤ ᱟᱵᱚ ᱤᱭᱚᱝ ᱡᱮᱱᱟᱨᱮᱥᱚᱱ ᱵᱩᱡᱷᱟᱹᱣ ᱞᱟᱹᱠᱛᱤ ᱟᱨ ᱵᱩᱡᱷᱟᱹᱣ ᱫᱚᱨᱠᱟᱨ ᱠᱟᱱᱟ ᱟᱹᱰᱤ ᱠᱷᱩᱵ᱾ ᱟᱵᱚ ᱡᱩᱫᱤ ᱵᱚᱱ ᱵᱩᱡᱷᱟᱹᱣ ᱞᱮᱠᱷᱟᱱ ᱤᱭᱚᱝ ᱡᱮᱱᱟᱨᱮᱥᱚᱱ᱾ ᱠᱷᱟᱱ ᱟᱵᱚ ᱡᱩᱫᱤ ᱵᱚᱱ ᱵᱩᱡᱷᱟᱹᱣ ᱠᱟᱛᱮᱜ ᱵᱚᱱ ᱠᱚᱨᱟᱣ ᱞᱮᱠᱷᱟᱱ ᱛᱟᱦᱚᱞᱮ ᱫᱚ ᱟᱹᱰᱤ ᱟᱹᱰᱤ ᱜᱮ ᱱᱟᱯᱟᱭᱚᱜ-ᱟ ᱥᱮ ᱟᱵᱚᱨᱮᱱ ᱯᱚᱨᱚᱵᱚᱨᱛᱤ ᱡᱮᱱᱟᱨᱮᱥᱚᱱ ᱡᱮᱴᱟ ᱢᱮᱱᱟᱜ ᱠᱚᱣᱟ ᱪᱟᱹᱨ ᱨᱮ ᱩᱱᱠᱩ ᱦᱚᱸ ᱚᱱᱟ ᱜᱮᱠᱚ ᱧᱮᱞ ᱪᱮᱫᱟ᱾ ᱟᱵᱚ ᱡᱚᱫᱤ ᱱᱤᱛ ᱤᱭᱚᱝ ᱡᱮᱱᱟᱨᱮᱥᱚᱱ ᱵᱚᱱ ᱡᱟᱦᱟᱸᱮ ᱞᱮᱠᱟ ᱵᱚᱱ ᱠᱟᱹᱢᱤᱭᱮᱫᱼᱟ᱾ ᱡᱟᱦᱟᱸᱞᱮᱠᱟ ᱵᱚᱱ ᱠᱚᱨᱟᱣᱮᱫ-ᱟ, ᱚᱱᱟ ᱠᱚ ᱟᱵᱚᱨᱮᱱ ᱯᱚᱨᱚᱵᱚᱨᱛᱤ ᱡᱟ ᱠᱟᱹᱴᱤᱡ ᱠᱚ ᱢᱟᱹᱭ ᱵᱟᱹᱵᱩ ᱛᱟᱠᱚ ᱢᱮᱱᱟᱜ ᱠᱚᱣᱟ, ᱩᱱᱠᱩ ᱦᱚᱸ ᱪᱚ ᱟᱵᱚ ᱠᱚ ᱧᱮᱞᱮᱫ ᱵᱚᱱᱟ ᱵᱟᱝ ᱡᱮ ᱟ ᱱᱩᱠᱩ ᱢᱟ ᱦᱟᱱᱠᱟ ᱠᱚ ᱠᱚᱨᱟᱣᱟ ᱟᱵᱚ ᱦᱚᱸ ᱦᱚᱝᱠᱟ ᱵᱚᱱ ᱠᱚᱨᱟᱣᱟ, ᱱᱚᱝᱠᱟ ᱵᱚᱱ ᱪᱮᱫᱟ᱾ ᱟᱵᱚ ᱡᱩᱫᱤ ᱥᱮᱫᱟᱭ ᱦᱟᱯᱲᱟᱢ ᱠᱚᱣᱟᱜ ᱠᱟᱛᱷᱟ ᱞᱮᱠᱟ ᱵᱩᱱ ᱪᱟᱞᱟᱜ ᱠᱷᱟᱱᱡ ᱡᱮᱭᱥᱮ ᱵᱟᱯᱞᱟ ᱵᱤᱦᱟᱹ ᱠᱚᱨᱮ ᱰᱤᱡᱮ ᱵᱟᱵᱚᱱ ᱟᱜᱩᱭᱟ, ᱛᱩᱢᱫᱟᱜ ᱴᱟᱢᱟᱠ ᱵᱚᱱ ᱮᱱᱮᱡᱚᱜ-ᱟ᱾ ᱨᱟᱹᱥᱠᱟᱹᱜ ᱟᱵᱚᱱ ᱛᱚ ᱟᱵᱚᱨᱮᱱ ᱯᱚᱨᱚᱵᱚᱨᱛᱤ ᱡᱮᱴᱟᱜ ᱢᱮᱱᱟᱜ ᱠᱚᱣᱟ ᱩᱱᱠᱩ ᱦᱚᱸ ᱠᱟᱹᱴᱤᱡ ᱠᱚ ᱵᱚᱭᱦᱟ ᱢᱤᱥᱨᱟ ᱠᱚ ᱧᱮᱞᱛᱮ ᱵᱟᱝ ᱦᱮᱸ ᱱᱚᱝᱠᱟ ᱫᱚ ᱵᱟᱝ, ᱦᱟᱱᱠᱟ ᱠᱚ ᱠᱚᱨᱟᱣᱮᱫᱼᱟ ᱟᱵᱚ ᱦᱚᱸ ᱦᱟᱱᱠᱟ ᱵᱚᱱ ᱠᱚᱨᱟ ᱥᱮ ᱵᱟᱝ᱾
ᱦᱮᱸ ᱚᱱᱟᱢᱟ ᱠᱟᱱ ᱜᱮᱭᱟ᱾
ᱦᱮᱸ᱾
ᱟᱫᱚ ᱦᱟᱸᱜ ᱧᱮᱞ ᱵᱮᱱ ᱦᱮᱸᱥᱮ᱾ ᱟᱸ ᱟᱹᱞᱤᱧᱟᱜ ᱢᱮᱱ ᱛᱮᱫᱚ ᱦᱟᱸᱜ ᱟᱸ᱾ ᱢᱮᱱᱫᱟᱞᱤᱧ ᱟᱹᱞᱤᱧᱟᱜ ᱢᱮᱱ ᱫᱚ ᱦᱟᱸᱜ ᱱᱚᱣᱟᱭ ᱢᱮᱱᱫᱟ ᱦᱮᱸ ᱥᱮ ᱢᱟᱱᱮ ᱥᱚᱢᱚᱭ ᱥᱟᱶᱛᱮ ᱦᱟᱸᱜ ᱡᱟᱦᱟᱸ ᱡᱩᱜᱽ ᱢᱮᱱᱟᱜ ᱟᱠᱟᱫ, ᱡᱩᱜᱽ ᱥᱟᱶᱛᱮ ᱦᱚᱲ ᱦᱚᱸ ᱵᱚᱫᱚᱞ ᱞᱟᱹᱠᱛᱤ ᱠᱟᱱᱟ᱾ ᱢᱮᱱᱠᱷᱟᱱ ᱡᱟᱦᱟᱸ ᱟᱵᱚᱣᱟᱜ ᱮᱱᱮᱡ ᱥᱮᱨᱮᱧ ᱡᱟᱦᱟᱸ ᱟᱵᱚᱣᱟᱜ ᱟᱹᱨᱤᱪᱟᱹᱞᱤ ᱱᱚᱣᱟ ᱠᱚᱫᱚ ᱟᱹᱨᱩᱵ ᱯᱷᱮᱨᱟᱣ ᱫᱚ ᱦᱟᱸᱜ ᱵᱟᱭ ᱞᱟᱹᱠᱛᱤ ᱠᱟᱱ ᱜᱮᱭᱟ ᱦᱮᱸ ᱥᱮ᱾ ᱟᱨ ᱚᱱᱟᱜᱮ ᱦᱟᱸᱜ ᱡᱟᱦᱟᱸ ᱰᱤᱡᱮ ᱱᱚᱣᱟ ᱰᱤᱡᱮ ᱨᱮᱭᱟᱜ ᱡᱟᱦᱟᱸ ᱵᱮᱱ ᱞᱟᱹᱭ ᱠᱮᱫᱟ ᱦᱮᱸ ᱥᱮ᱾ ᱢᱮᱱᱠᱷᱟᱱ ᱰᱤᱡᱮ ᱦᱚᱸ ᱵᱟᱭ ᱵᱟᱹᱲᱤᱡᱼᱟ ᱦᱮᱸ ᱥᱮ᱾ ᱰᱤᱡᱮ ᱫᱚ ᱦᱟᱸᱜ ᱵᱟᱭ ᱫᱟᱹᱲᱜ-ᱟ ᱠᱤᱱᱛᱩ ᱟᱸ ᱰᱤᱡᱮ ᱟᱹᱜᱩ ᱦᱚᱸ ᱱᱟᱯᱟᱭ ᱠᱟᱛᱷᱟ ᱠᱟᱱᱟ ᱥᱮ ᱵᱟᱝᱜᱮ ᱟᱞᱤᱧᱟᱜ ᱢᱮᱱ ᱛᱮᱫᱚ ᱦᱟᱸᱜ ᱱᱟᱯᱟᱭ ᱫᱚ ᱱᱟᱯᱟᱭᱧᱚᱜ ᱜᱮᱭᱟ ᱯᱟᱞᱮ ᱦᱮᱸᱥᱮ᱾ ᱢᱮᱱᱠ ᱠᱷᱟᱱ ᱫᱚ ᱚᱱᱟ ᱥᱟᱶ ᱥᱟᱶᱛᱮ ᱟᱵᱚᱣᱟᱜ ᱡᱟᱦᱟᱸ ᱛᱩᱢᱫᱟᱜ ᱴᱟᱢᱟᱠ ᱮᱱᱮᱡ ᱥᱮᱨᱮᱧ ᱛᱟᱵᱚᱱᱟ ᱱᱚᱣᱟ ᱦᱚᱸ ᱵᱟᱵᱚ ᱵᱚᱱ ᱫᱚᱦᱚ ᱜᱤᱰᱤ ᱠᱟᱜ ᱢᱟ ᱡᱮᱢᱚᱱ᱾ ᱡᱮᱢᱚᱱ ᱵᱟᱯᱞᱟ ᱠᱟᱱ ᱵᱤᱦᱟᱹ ᱠᱟᱱ ᱥᱮ ᱡᱟᱦᱟᱱᱟᱜ ᱠᱟᱱ ᱜᱮ ᱢᱮᱱᱠᱷᱟᱱ ᱚᱱᱟ ᱚᱠᱛᱚ ᱥᱮ ᱱᱚᱣᱟ ᱟᱵᱚᱣᱟᱜ ᱛᱩᱢᱫᱟᱜ ᱴᱟᱢᱟᱠ ᱛᱮᱦᱚᱸ ᱮᱱᱮᱡ ᱥᱮᱨᱮᱧ ᱟᱹᱰᱤ ᱞᱟᱹᱠᱛᱤ ᱠᱟᱱ ᱜᱮᱭᱟ ᱥᱮ ᱱᱚᱣᱟ ᱰᱤᱡᱮ ᱛᱮᱦᱚᱸ ᱱᱮᱛᱟᱨ ᱢᱟᱠᱚ ᱮᱱᱮᱡ ᱠᱟᱱᱟ ᱡᱩᱜᱽ ᱥᱟᱶᱛᱮ ᱠᱚ ᱵᱚᱫᱚᱞ ᱤᱫᱤᱜ ᱠᱟᱱᱟ ᱢᱮᱱᱠᱷᱟᱱ ᱢᱤᱫ ᱠᱟᱹᱴᱤᱡ ᱚᱱᱟ ᱛᱮᱦᱚᱸ ᱮᱱᱮᱡ ᱞᱟᱹᱠᱛᱤ ᱠᱟᱱ ᱜᱮᱭᱟ ᱢᱮᱱᱠᱷᱟᱱ ᱟᱵᱚ ᱡᱟᱦᱟ ᱢᱟᱨᱮᱭᱟᱜ ᱛᱟᱵᱚ ᱛᱩᱢᱫᱟᱹᱜ, ᱴᱟᱢᱟᱠ, ᱛᱤᱨᱭᱳ ᱵᱟᱱᱟᱢ ᱱᱚᱣᱟ ᱛᱮᱦ ᱮᱱᱮᱡ ᱞᱟᱹᱠᱛᱤ ᱠᱟᱱ ᱜᱮᱭᱟ᱾ ᱢᱟᱱᱮ ᱱᱟᱣᱟᱱᱟᱜ ᱥᱟᱶᱛᱮᱦᱟᱸᱜ ᱢᱟᱨᱮᱱᱟᱜ ᱦᱚᱸ ᱵᱟᱝ ᱵᱟᱹᱜᱤ ᱨᱮᱭᱟᱜ ᱠᱟᱱᱟ ᱢᱟᱨᱮᱱᱟᱜ ᱦᱚᱸ ᱥᱟᱵ ᱨᱟᱠᱟᱵ ᱛᱮᱜᱮ ᱟᱵᱚᱜᱮ ᱦᱩᱭ ᱟᱵᱚᱱᱟ᱾
ᱦᱮᱸ ᱟᱵᱮᱱᱟᱜ ᱠᱟᱛᱷᱟ ᱦᱚᱸᱞᱤᱧ ᱵᱩᱡᱷᱟᱹᱣ ᱴᱮᱫᱟ ᱟᱨ ᱡᱮᱥᱮ ᱥᱮ ᱟᱵᱮᱱ ᱢᱤᱫᱴᱮᱱ ᱮᱠᱡᱟᱢᱯᱮᱞ ᱦᱤᱥᱟᱹᱵ ᱟᱵᱤᱱ ᱞᱤᱧ ᱞᱟᱹᱭ ᱟᱵᱤᱱ ᱠᱟᱱᱟ ᱦᱩᱸ᱾
ᱦᱩᱸ ᱞᱟᱹᱭ ᱵᱤᱱ ᱾
ᱞᱟᱹᱭ ᱠᱮᱫᱟ ᱰᱤᱡᱮ ᱦᱚᱸ ᱵᱷᱟᱜᱤ ᱜᱮᱭᱟ ᱵᱷᱟᱹᱜᱤ ᱫᱚ ᱵᱷᱟᱜᱤ ᱜᱮ ᱥᱮ ᱪᱮᱜᱞᱮᱠᱟ ᱱᱚᱛᱮ ᱟᱸᱡᱚᱢ ᱵᱤᱱ ᱥᱟᱵ ᱠᱟᱜ ᱵᱤᱱ ᱢᱤᱫᱴᱮᱡ ᱵᱤᱞᱤ ᱠᱟᱭᱨᱟ ᱟᱨ ᱢᱤᱫᱴᱮᱡ ᱵᱮᱨᱮᱞ ᱠᱟᱭᱨᱟ ᱦᱮᱸ ᱟᱹᱰᱤ ᱛᱚᱯᱷᱟᱛ ᱜᱮᱭᱟ, ᱵᱤᱞᱤ ᱠᱟᱭᱨᱟ ᱫᱚ ᱧᱮᱞ ᱠᱮᱫᱟ ᱩᱨ ᱠᱟᱛᱮ ᱡᱚᱢ ᱠᱮᱫᱟ ᱵᱮᱨᱮᱞ ᱠᱟᱭᱨᱟᱭ ᱧᱮᱞ ᱞᱮᱠᱷᱟᱱ ᱢᱮᱱᱟᱭ ᱵᱟᱝ ᱵᱩᱥᱩᱵ ᱨᱮᱞᱤᱧ ᱫᱚᱦᱚᱭᱟ ᱥᱮ ᱦᱮᱲᱮ ᱨᱮᱞᱤᱧ ᱛᱚᱯᱟᱭᱟ ᱦᱟᱸᱜ ᱠᱤᱪᱷᱩ ᱫᱤᱱᱚᱨ ᱜᱮ ᱦᱟᱸᱜ ᱵᱤᱞᱤ ᱠᱟ ᱠᱟᱛᱮᱜ ᱦᱟᱸᱜ ᱞᱤᱧ ᱡᱚᱢᱟ ᱾ ᱛᱚ ᱚᱱᱟ ᱥᱟᱭᱤᱰ ᱨᱮ ᱡᱩᱫᱤ ᱵᱤᱞᱤ ᱠᱟᱭᱨᱟ ᱵᱮᱱ ᱧᱮᱞ ᱞᱮᱠᱷᱟᱡ ᱫᱚ ᱦᱮᱸ ᱩᱨ ᱠᱟᱛᱮᱜ ᱤᱧ ᱡᱚᱢ ᱞᱮᱠᱷᱟᱱ ᱱᱟᱯᱟᱭ ᱠᱚᱜ-ᱟ ᱵᱮᱨᱮᱞ ᱠᱟᱭᱨᱟ ᱫᱚ ᱛᱟᱦᱮᱸ ᱦᱚᱪᱚᱱᱤᱡ ᱾ ᱛᱚ ᱚᱱᱟ ᱠᱟᱱ ᱜᱮᱭᱟ ᱠᱟᱛᱷᱟ ᱫᱚ ᱡᱮᱭᱥᱮ ᱛᱩᱢᱫᱟᱜ ᱴᱟᱢᱟᱠ ᱟᱨ ᱰᱤᱡᱮ ᱰᱤᱡᱮ ᱫᱚᱵᱚ ᱧᱮᱞᱫᱟ ᱡᱮ ᱢᱳᱵᱟᱭᱤᱞ ᱨᱮᱞᱤᱧ ᱵᱟᱡᱟᱣ ᱞᱮᱠᱷᱟᱡ ᱪᱟᱹᱞᱩ ᱜᱚᱫᱚᱜ-ᱟ ᱩᱥᱟᱹᱨᱟ ᱮᱱᱮᱡ ᱜᱚᱫᱚᱜ ᱟᱹᱤᱧ ᱟᱨ ᱛᱩᱢᱫᱟᱜ ᱴᱟᱢᱟᱠ ᱛᱮᱫᱚ ᱥᱮᱨᱤᱧ ᱦᱩᱭᱩᱜ-ᱟ ᱵᱟᱱᱟᱢ ᱪᱮᱜ ᱦᱩᱭᱩᱜ-ᱟ ᱛᱤᱨᱭᱟᱹ ᱦᱚᱸ ᱪᱮᱫ ᱦᱩᱭᱩᱜ-ᱟ ᱚᱨᱚᱝ ᱦᱩᱭᱩᱜ-ᱟ᱾ ᱛᱚ ᱦᱚᱲ ᱠᱚ ᱢᱮᱱᱟ ᱦᱮᱭ ᱤᱱᱟᱹᱜ ᱠᱚᱥᱴᱚ ᱫᱚ ᱚᱠᱚᱭ ᱪᱤᱠᱟᱹᱜ-ᱟ᱾ ᱛᱩᱢ ᱰᱤᱡᱮ ᱨᱮᱜᱮ ᱵᱚ ᱮᱱᱮᱡᱚᱜ-ᱟ ᱥᱟᱢᱟᱝ ᱨᱮᱫᱚ ᱵᱟᱵᱚᱱ ᱮᱱᱮᱡᱚᱜ-ᱟ ᱛᱚ ᱱᱚᱜ-ᱚ ᱱᱚᱝᱠᱟᱛᱮ ᱟᱹᱞᱤᱧ ᱫᱚ ᱦᱟᱸᱜ ᱪᱮᱭᱟᱜ ᱤᱭᱟᱹ ᱧᱚᱜ ᱞᱤᱧ ᱟᱹᱭᱠᱟᱹᱣᱫᱟ ᱟᱸᱡᱚᱢ ᱠᱮᱫᱟ ᱵᱤᱱ᱾
ᱦᱳᱭ ᱜᱚᱝᱠᱮ ᱚᱱᱟ ᱢᱟᱞᱤᱧ
ᱡᱩᱫᱤ ᱚᱱᱟ ᱡᱟᱭᱟᱨᱮ ᱰᱤᱡᱮ ᱵᱟᱵᱮᱱ ᱟᱹᱜᱩᱭᱮᱜ-ᱟ ᱛᱚᱠᱚ ᱢᱮᱱᱟ ᱦᱮᱭ ᱰᱤᱡᱮ ᱦᱚᱸ ᱵᱟᱹᱱᱩᱜ ᱠᱟᱜ-ᱟ ᱫᱟᱞᱟ ᱤᱱᱟᱹ ᱛᱮᱜᱮ ᱵᱚᱱ ᱨᱟᱹᱥᱠᱟᱹᱜ-ᱟ ᱪᱮᱫ ᱟᱵᱚᱱ ᱦᱟᱝᱠᱟ ᱱᱚᱝᱠᱟ ᱾ ᱛᱚ ᱚᱱᱮ ᱚᱱᱟ ᱦᱤᱥᱟᱹᱵ ᱛᱮ ᱦᱟᱸᱜ ᱠᱚ ᱠᱩᱥᱤᱭᱟᱜ ᱦᱟᱸᱜ ᱠᱚ ᱫᱚᱦᱚᱭᱟ ᱦᱟᱸᱜ ᱾ ᱟᱨ ᱡᱩᱫᱤ ᱱᱚᱝᱠᱟ ᱦᱮᱡ ᱞᱮᱱᱠᱷᱟᱡ ᱛᱟᱦᱚᱞᱮ ᱛᱚᱠᱚ ᱢᱮᱱᱟ ᱦᱮᱭ ᱛᱩᱢᱫᱟᱜ ᱴᱟᱢᱟᱠ ᱨᱮ ᱚᱠᱚᱭ ᱮᱱᱮᱡᱚᱜ-ᱟᱭ᱾ ᱠᱟ ᱦᱟᱝᱠᱟ ᱩᱱᱟᱹᱜ ᱜᱷᱟᱹᱲᱤᱡ ᱥᱮᱨᱤᱧ ᱪᱮᱜ ᱞᱟᱜᱟᱜ-ᱟ ᱦᱟᱱᱟ ᱱᱟᱝᱠᱟ ᱛᱩᱢᱫᱟᱜ ᱨᱩ ᱦᱚᱸ ᱵᱟᱹᱞᱤᱧ ᱵᱟᱰᱟᱭᱮᱜ-ᱟ ᱛᱚ ᱢᱚᱡᱽᱵᱩᱨ ᱨᱮ ᱡᱚᱠᱷᱚᱱ ᱢᱤᱫ ᱦᱚᱲᱮ ᱯᱟᱲᱟᱜ-ᱟ ᱩᱱᱤ ᱫᱚ ᱦᱟᱸᱜ ᱮ ᱦᱮᱸ ᱪᱮᱫ ᱜᱮᱭᱟᱭ ᱦᱟᱸᱜ ᱵᱟᱠᱚ ᱢᱮᱱ ᱠᱟᱫᱟ ᱥᱚᱢᱚᱭ ᱨᱮ ᱜᱟᱫᱷᱟ ᱦᱚᱸ ᱵᱟᱵᱟ ᱠᱚ ᱦᱩᱭᱩᱜ ᱠᱟᱱᱟ ᱠᱟᱛᱷᱟ ᱠᱟᱱᱟ ᱥᱮ ᱵᱟᱝ ᱜᱚᱢᱠᱮ᱾
ᱦᱳᱭ ᱚᱱᱟ ᱢᱟ ᱮᱠᱟᱞ ᱥᱟᱹᱨᱤ ᱠᱟᱛᱷᱟ ᱠᱟᱱ ᱜᱮᱭᱟ, ᱢᱮᱱᱠᱷᱟᱱ ᱱᱚᱰᱮ ᱱᱚᱣᱟ ᱴᱷᱮᱡ ᱧᱮᱞ ᱧᱟᱢᱚᱜ ᱠᱟᱱᱟ ᱠᱟᱛᱷᱟ ᱦᱮᱸ ᱥᱮ
ᱦᱩᱸ
ᱟᱨ ᱡᱟᱦᱟᱸ ᱫᱚ ᱦᱟᱸᱜ ᱟᱵᱚ ᱢᱮᱱᱟᱜ ᱠᱚᱣᱟ ᱟᱛᱳ ᱴᱚᱞᱟᱨᱮ ᱡᱟᱦᱟᱸ ᱫᱚ ᱦᱟᱸᱜ ᱟᱵᱚ ᱟᱵᱚ ᱠᱷᱚᱱ ᱵᱚᱭᱮᱥᱟᱱ ᱠᱚ ᱡᱟᱦᱟᱸᱭ ᱛᱩᱢᱫᱟᱜ, ᱴᱟᱢᱟᱠ, ᱛᱤᱨᱭᱳ ᱵᱟᱱᱟᱢ ᱠᱚ ᱠᱚ ᱵᱟᱲᱟᱭ ᱛᱟᱵᱚᱱᱟ ᱦᱮᱸ ᱥᱮ ᱵᱟᱵᱟ ᱛᱟᱠᱚ ᱥᱮ ᱟᱨᱚ ᱚᱱᱠᱟ ᱢᱟᱨᱟᱝ ᱢᱟᱨᱟᱝ ᱠᱚᱠᱚ ᱵᱟᱲᱟᱭ ᱛᱟᱵᱚᱱᱟ, ᱢᱮᱱᱠᱷᱟᱱ ᱩᱱᱠᱩ ᱴᱷᱮᱡ ᱱᱤᱭᱟᱹ ᱧᱮᱞᱚᱜ ᱠᱟᱱᱟ ᱡᱮ ᱵᱟᱦᱟ ᱠᱟᱱ ᱥᱚᱦᱚᱨᱟᱭ ᱠᱟᱱ ᱥᱮ ᱵᱟᱯᱞᱟ ᱠᱟᱱ ᱱᱚᱣᱟ ᱠᱚᱨᱮ ᱦᱟᱸᱜ ᱩᱱᱠᱩ ᱢᱟᱱᱮ ᱛᱩᱢᱫᱟᱹᱜ ᱴᱟᱢᱟᱠ ᱨᱩ ᱨᱮᱱᱟᱜ ᱤᱱᱴᱮᱨᱮᱥ ᱛᱟᱠᱚ ᱵᱟᱝᱠᱚ ᱫᱚᱦᱚᱭᱫᱟ ᱦᱟᱸᱜ ᱾ ᱩᱱᱠᱩ ᱦᱟᱸᱜ ᱠᱚ ᱢᱮᱱ ᱛᱟᱵᱚᱱᱟ ᱚᱠᱚᱭ ᱠᱚ ᱟᱛᱳ ᱴᱚᱞᱟᱨᱮ ᱦᱟᱸᱜ ᱞᱤᱧ ᱧᱮᱞ ᱠᱟᱜ ᱠᱚᱣᱟ ᱢᱮᱱᱟᱠᱚ ᱢᱟᱥᱮ ᱦᱟᱸᱜ ᱢᱮᱱᱟᱜ ᱠᱟᱜ ᱯᱮ ᱜᱮᱭᱟ ᱢᱟ ᱟᱯᱮ ᱯᱮ ᱫᱟᱲᱮᱜ ᱜᱮᱭᱟ ᱚᱱᱠᱟ ᱟᱞᱮ ᱱᱚᱛᱮ ᱠᱚ ᱢᱮᱱ ᱵᱟᱲᱟᱭ ᱛᱟᱞᱮᱭᱟ ᱾
ᱦᱮᱸᱥᱮ ᱢᱟᱱᱮ ᱩᱱᱠᱩᱜ ᱜᱮ ᱦᱟᱸᱜ ᱵᱟᱠᱚ ᱪᱮᱫ ᱟᱵᱚᱱᱟ ᱢᱮᱱᱠᱷᱟᱱ ᱟᱵᱚᱣᱟᱜ ᱱᱚᱣᱟ ᱡᱟᱦᱟᱸ ᱱᱟᱣᱟ ᱡᱮᱱᱟ ᱮᱥᱚᱱ ᱨᱮ ᱦᱟᱨᱟ ᱨᱟᱠᱟᱵ ᱡᱩᱣᱟᱹᱱ ᱢᱟᱹᱭ ᱵᱟᱹᱵᱩ ᱛᱟᱠᱚ ᱦᱟᱸᱜ ᱪᱤᱠᱟᱹ ᱛᱮ ᱵᱚᱱ ᱪᱮᱫ-ᱟ ᱾
ᱚᱱᱟ ᱢᱟ ᱠᱟᱛᱷᱟ ᱠᱟᱱ ᱜᱮᱭᱟ ᱥᱮ ᱩᱱᱠᱩᱣᱟᱜ ᱦᱚᱸ ᱚᱱᱟ ᱫᱚ ᱜᱟᱹᱞᱟᱹᱛ ᱜᱮᱠᱚ ᱠᱟᱹᱢᱤᱭᱮᱫ ᱠᱟᱱᱟ ᱥᱮ ᱩᱱᱠᱩ ᱦᱚᱸ ᱵᱷᱟᱹᱜᱤ ᱫᱚ ᱵᱟᱠᱚ ᱠᱟᱹᱢᱤᱭᱮᱜ ᱠᱟᱱᱟ ᱾
ᱦᱮᱸ ᱢᱟ ᱩᱱᱠᱩ ᱠᱚ ᱪᱮᱫ ᱟᱵᱚᱱᱟ ᱛᱚᱵᱮ ᱛᱮᱜᱮ ᱟᱵᱚᱣᱟᱜ ᱪᱮᱫ ᱫᱟᱲᱮᱭᱟᱜ-ᱟ ᱥᱮ ᱛᱩᱢᱫᱟᱜ ᱴᱟᱢᱟᱠ ᱨᱩ ᱛᱤᱨᱭᱳ ᱵᱟᱱᱟᱢ ᱨᱩ ᱦᱮᱸ ᱥᱮ᱾
ᱛᱚ, ᱟᱹᱞᱤᱧ ᱱᱚᱰᱮ ᱟᱨᱦᱚᱸ ᱢᱤᱫᱴᱮᱡ ᱞᱤᱧ ᱨᱚᱲᱟ, ᱩᱸ ᱡᱮᱭᱥᱮ ᱵᱤᱱ ᱞᱟᱹᱭ ᱠᱮᱫᱟ ᱥᱚᱨᱦᱟᱭ ᱠᱚᱨᱮ ᱡᱮ ᱨᱩ ᱵᱤᱱ ᱢᱮᱛᱟ ᱠᱚ ᱠᱷᱟᱡ ᱦᱟᱸᱜ ᱵᱟᱠᱚ ᱨᱩᱭᱟ ᱦᱟᱸᱜ ᱥᱮ ᱵᱟᱝ?
ᱛᱚ ᱟᱹᱞᱤᱧ ᱫᱚᱞᱤᱧ ᱢᱮᱱᱟ ᱦᱟᱸᱜ